ᱦᱮᱞᱳ
ᱦᱮᱸ ᱜᱚᱢᱠᱮ ᱡᱚᱦᱟᱨ ᱜᱮ
ᱦᱳᱭ ᱡᱚᱦᱟᱨ ᱡᱚᱦᱟᱨ
ᱦᱳᱭᱛᱚ ᱟᱸᱡᱚᱢ ᱧᱟᱢᱮᱫᱼᱟ ᱵᱮᱱ ᱨᱚᱲ ᱠᱚ ᱴᱷᱟᱹᱣᱠᱟᱹ ᱥᱟᱹᱦᱤᱡ
ᱦᱳᱭ ᱟᱸᱡᱚᱢ ᱫᱟᱞᱤᱧ ᱟᱵᱮᱱ ᱜᱮ ᱪᱮᱠᱟ ᱵᱮᱱ ᱟᱸᱡᱚᱢᱮᱫᱼᱟ
ᱦᱳᱭ ᱟᱵᱮᱱᱟᱜ ᱦᱚᱸ ᱟᱹᱰᱤ ᱱᱟᱯᱟᱭ ᱜᱮ ᱟᱸᱡᱚᱢᱚᱜ ᱠᱟᱱᱟ
ᱦᱳᱭ ᱟᱨ ᱛᱟᱦᱚᱞᱮ ᱜᱚᱢᱠᱮ ᱡᱚᱢ ᱵᱟᱲᱟ ᱦᱩᱭᱱᱟ ᱥᱮᱸ
ᱦᱳᱭ ᱡᱚᱢ ᱵᱟᱲᱟ ᱠᱚᱫᱚ ᱦᱩᱭᱩ ᱟᱠᱟᱱ ᱜᱮᱭᱟ ᱡᱚᱢ ᱵᱟᱲᱟ ᱠᱟᱛᱮ ᱜᱮ ᱱᱚᱜᱼᱚᱭ ᱫᱩᱲᱩᱵ ᱵᱟᱲᱟ ᱦᱩᱭ ᱟᱠᱟᱱᱟ ᱛᱟᱦᱚᱞᱮ ᱟᱵᱮᱱ ᱜᱮ ᱚᱠᱟ ᱞᱮᱠᱟ ᱡᱚᱢ ᱵᱟᱲᱟ ᱠᱮᱜᱼᱟ ᱵᱮᱱ ᱥᱮ ᱟᱹᱣᱨᱤ
ᱦᱳᱭ ᱟᱹᱞᱤᱧ ᱦᱚᱸᱞᱤᱧ ᱡᱚᱢ ᱠᱮᱫᱼᱟ ᱦᱮᱸ ᱮᱱᱟᱱ ᱧᱚᱜ ᱨᱮᱜᱮ ᱟᱹᱞᱤᱧ ᱫᱚ ᱦᱟᱸᱜ ᱟᱹᱭᱩᱵ ᱛᱚᱨᱟ ᱧᱚᱜ ᱨᱮᱜᱮᱞᱤᱧ ᱡᱚᱢ ᱠᱮᱭᱟ ᱠᱟᱹᱴᱤᱡ ᱠᱟᱹᱢᱤ ᱠᱚ ᱦᱟᱸᱜ ᱞᱤᱧ ᱥᱮᱱ ᱞᱮᱱᱛᱮ ᱦᱟᱸᱜ ᱞᱤᱧ ᱡᱚᱢ ᱜᱚᱫ ᱠᱮᱜᱼᱟ ᱨᱮᱸᱜᱮᱡ ᱠᱮᱫ ᱞᱤᱧᱟ ᱵᱟᱝ
ᱟᱪᱪᱷᱟ ᱟᱪᱪᱷᱟ ᱦᱳᱭ ᱚᱱᱟ ᱦᱚᱸ ᱱᱟᱯᱟᱭ ᱠᱟᱛᱷᱟ ᱜᱮ ᱛᱟᱦᱚᱞᱮ ᱞᱟᱹᱭᱮᱜᱼᱟ ᱞᱤᱧ ᱱᱤᱭᱟᱹ ᱵᱮᱲᱟ ᱫᱚ ᱱᱟᱭ ᱱᱟᱯᱟᱭ ᱵᱟᱲᱟ ᱜᱮᱭᱟ ᱵᱮᱱ ᱛᱚ
ᱦᱳᱭ ᱱᱤᱭᱟᱹ ᱵᱮᱲᱟ ᱫᱚ ᱦᱟᱸᱜ ᱱᱟᱯᱟᱭ ᱜᱮ ᱪᱟᱸᱫᱳ ᱵᱚᱸᱜᱟ ᱫᱟᱭᱟ ᱢᱟᱭᱟ ᱛᱮ ᱦᱟᱱ ᱱᱤᱛ ᱫᱚ ᱱᱟᱯᱟᱭ ᱜᱮ ᱢᱮᱱᱟᱜ ᱠᱟᱜ ᱞᱤᱧᱟ ᱚᱲᱟᱜ ᱠᱚᱨᱮ ᱦᱚᱸ ᱱᱟᱯᱟᱭ ᱜᱮ ᱟᱯᱮ ᱠᱚᱜᱮ ᱪᱮᱫᱞᱮ ᱞᱮᱠᱟ
ᱟᱪᱷᱟ ᱟᱪᱷᱟ ᱟᱞᱮ ᱠᱚᱦᱚᱸ ᱱᱤᱛᱚᱜ ᱫᱚ ᱱᱟᱯᱟᱭ ᱵᱟᱲᱟ ᱜᱮ ᱥᱮ ᱟᱹᱞᱤᱧ ᱦᱚᱸ ᱱᱟᱯᱟᱭ ᱵᱟᱲᱟ ᱜᱮ ᱟᱫᱚ ᱛᱟᱭᱚᱢ ᱫᱟᱨᱟᱢ ᱫᱚ ᱦᱟᱸᱜ ᱪᱮᱫ ᱪᱤᱠᱟᱹᱜ ᱠᱟᱱᱟ ᱚᱱᱟ ᱫᱚ ᱟᱨ ᱚᱦᱚᱸᱵᱮᱱ ᱢᱮᱱ ᱠᱮᱭᱟ ᱥᱮ
ᱦᱳᱭ ᱢᱟᱲᱟᱝ ᱛᱮᱱᱟᱜ ᱫᱚ ᱦᱟᱸᱜ ᱧᱮᱞ ᱠᱚᱫᱚ ᱵᱟᱵᱚᱱ ᱧᱮᱞ ᱫᱟᱲᱮᱭᱟᱜᱼᱟ ᱦᱟᱸᱜ ᱟᱵᱚ ᱫᱚ ᱦᱳᱭ ᱱᱟᱯᱟᱭ ᱛᱟᱦᱮᱸ ᱞᱮᱱᱠᱷᱟᱱ ᱜᱮ ᱵᱩᱜᱤ ᱛᱚ ᱟᱵᱚ ᱫᱚ ᱱᱟᱯᱟᱭ ᱜᱮ ᱫᱚᱵᱚᱱ ᱠᱷᱚᱡᱚᱜᱼᱟ ᱦᱟᱸᱜ ᱾
ᱦᱳᱭ ᱥᱟᱱᱟᱢ ᱜᱮᱛᱚ ᱱᱟᱯᱟᱭ ᱛᱟᱦᱮᱸ ᱜᱮᱵᱚᱱ ᱠᱷᱚᱡᱚᱜᱼᱟ ᱾
ᱦᱳᱭ ᱦᱳᱭ ᱾ ᱛᱟᱦᱚᱞᱮ ᱜᱚᱝᱠᱮ ᱞᱟᱹᱭ ᱟᱞᱤᱧ ᱟᱯᱮ ᱫᱤᱥᱚᱢ ᱫᱚ ᱫᱟᱜ ᱫᱤᱥᱚᱢ ᱫᱚ ᱪᱮᱫ ᱞᱮᱠᱟ?
ᱟᱪᱪᱷᱟ ᱟᱞᱮ ᱫᱤᱥᱚᱢ ᱫᱚ ᱫᱟᱜ ᱡᱟᱹᱲᱤ ᱠᱚᱫᱚ ᱦᱟᱸᱜ ᱚᱱᱠᱟ ᱮᱠᱴᱟ ᱫᱚ ᱵᱟᱹᱱᱩᱜ ᱠᱟᱜ-ᱟ ᱱᱤᱛᱳᱜ ᱫᱚ ᱾ ᱢᱟᱱᱮ ᱵᱟᱨ ᱯᱮ ᱫᱤᱱ ᱢᱟᱲᱟᱝ ᱠᱟᱹᱴᱤᱡ ᱮ ᱫᱟᱜ ᱵᱟᱲᱟ ᱠᱮᱫ ᱜᱮᱭᱟ ᱦᱳᱭᱥᱮ ᱦᱟᱞᱠᱟ ᱦᱟᱞᱠᱟ ᱾ ᱟᱫᱚ ᱛᱟᱦᱚᱞᱮ ᱪᱮᱫ ᱞᱮᱠᱟᱞᱤᱧ ᱞᱟᱹᱭᱟ ᱚᱱᱠᱟ ᱮᱠᱴᱟ ᱫᱚ ᱡᱳᱨ ᱫᱚ ᱵᱟᱭ ᱫᱟᱜ ᱟᱠᱟᱫᱟ ᱥᱟᱨᱟ ᱫᱤᱱ ᱜᱮ ᱫᱟᱜ ᱠᱮᱫᱟᱭ ᱢᱮᱱᱠᱷᱟᱱ ᱡᱷᱤᱯᱤᱨ ᱡᱷᱤᱯᱤᱨ ᱮ ᱫᱟᱜ ᱠᱮᱫᱟ ᱾ ᱠᱮᱫᱟ ᱛᱚ ᱠᱷᱮᱛ ᱠᱚᱨᱮᱫ ᱫᱚ ᱵᱟᱝ ᱛᱤᱸᱜᱩ ᱞᱮᱱᱟ ᱟᱫᱚ ᱵᱟᱝ ᱛᱤᱸᱜᱩᱱ ᱠᱷᱟᱱ ᱫᱚ ᱪᱤᱠᱟᱹ ᱛᱮᱵᱤᱱ ᱢᱟᱱᱮ ᱥᱤ ᱟᱨ ᱠᱤ ᱫᱟᱜ ᱵᱟᱝ ᱛᱤᱸᱜᱩᱱ ᱠᱷᱟᱱ ᱾ ᱟᱨ ᱵᱟᱵᱮᱱ ᱥᱤ ᱞᱮᱠᱷᱟᱱ ᱫᱚ ᱦᱟᱸᱜ ᱵᱟᱝ ᱨᱚᱦᱚᱭ ᱦᱚᱸ ᱵᱟᱝ ᱜᱟᱱᱚᱜ ᱠᱟᱱᱟ ᱥᱮ ᱾
ᱦᱳᱭ ᱦᱳᱭ ᱟᱵᱚ ᱫᱚ ᱡᱷᱤᱯᱤᱨ ᱡᱷᱤᱯᱤᱨ ᱫᱟᱜ ᱛᱮᱢᱟ ᱦᱟᱸᱜ ᱠᱟᱹᱢᱤ ᱫᱚ ᱦᱟᱸᱜ ᱵᱟᱭ ᱞᱟᱜᱟᱜ ᱛᱟᱵᱚᱱᱟ ᱾
ᱵᱟ ᱵᱟ ᱟᱵᱚ ᱢᱟ ᱡᱷᱚᱢᱚᱨ ᱡᱟᱹᱲᱤ ᱫᱚᱨᱠᱟᱨ
ᱦᱳᱭ ᱦᱳᱭ ᱨᱟᱛᱵᱟᱫ ᱫᱟᱜ ᱛᱟᱦᱚᱞᱮ ᱠᱷᱟᱱ ᱜᱮ ᱦᱮᱸ ᱟᱹᱰᱤ ᱱᱟᱯᱟᱭ
ᱦᱳᱭ ᱦᱳᱭ ᱛᱟᱦᱚᱞᱮ ᱟᱯᱮ ᱠᱚᱜᱮ ᱚᱠᱟ ᱞᱮᱠᱟ ᱨᱚᱦᱚᱭ ᱯᱮ ᱮᱛᱚᱦᱚᱵ ᱵᱟᱲᱟ ᱠᱮᱜᱼᱟ ᱥᱮ ᱟᱹᱣᱨᱤ
ᱨᱚᱦᱚᱭ ᱠᱚᱫᱚ ᱦᱟᱸᱜ ᱞᱮ ᱮᱛᱚᱦᱚᱵ ᱫᱚ ᱪᱤᱠᱟᱹᱧ ᱞᱮᱭᱟ ᱾ ᱚᱱᱟ ᱠᱮᱱᱮᱞ ᱫᱟᱜ ᱠᱚᱛᱮ ᱜᱮ ᱦᱟᱸᱜ ᱢᱤᱫ ᱵᱟᱨ ᱠᱷᱮᱛ ᱫᱚ ᱦᱟᱸᱜ ᱞᱮ ᱯᱩᱨᱟᱹᱣ ᱜᱚᱫ ᱠᱟᱜᱼᱟ ᱾
ᱟᱪᱪᱷᱟ ᱟᱪᱪᱷᱟ ᱢᱟᱱᱮ ᱟᱯᱮ ᱫᱚ ᱛᱟᱦᱚᱞᱮ ᱠᱮᱱᱮᱞ ᱫᱟᱜ ᱠᱚᱨᱮᱱᱟᱜ ᱦᱚᱸ ᱥᱩᱵᱤᱫᱟ ᱠᱚᱫᱚ ᱯᱮ ᱧᱟᱢ ᱜᱮᱭᱟ ᱵᱟᱝ?
ᱦᱳᱭ ᱦᱳᱭ ᱦᱳᱭ ᱧᱟᱢ ᱜᱮᱭᱟᱞᱮ ᱟᱫᱚ ᱦᱟᱸᱜ ᱠᱮᱱᱮᱞ ᱠᱮᱱᱮᱞ ᱫᱷᱟᱨᱮ ᱫᱷᱟᱨᱮ ᱛᱮᱢᱟ ᱡᱚᱛᱚ ᱠᱷᱮᱛ ᱢᱟ ᱵᱟᱹᱱᱩᱜ ᱠᱟᱜ-ᱟ ᱦᱟᱸᱜ ᱟᱫᱚ ᱾ ᱯᱟᱭᱤᱯ ᱠᱚ ᱱᱚᱜᱱᱟ ᱢᱮᱥᱤᱱ ᱠᱚ ᱞᱟᱜᱟᱜ ᱜᱮᱭᱟ ᱚᱸᱰᱮ ᱦᱚᱸ ᱾
ᱟᱪᱪᱷᱟ ᱟᱪᱪᱷᱟ ᱦᱳᱭ ᱚᱱᱟ ᱦᱚᱸ ᱱᱟᱯᱟᱭ ᱠᱟᱛᱷᱟ ᱠᱟᱱ ᱜᱮᱭᱟ ᱾ ᱛᱟᱦᱚᱞᱮ ᱜᱚᱢᱠᱮ ᱟᱯᱮ ᱵᱟᱵᱮᱱ ᱞᱟᱹᱭᱮᱫ ᱠᱮᱱᱮᱞ ᱠᱚ ᱚᱱᱠᱟ ᱢᱤᱫ ᱵᱟᱨ ᱠᱷᱮᱛ ᱠᱚᱨᱮ ᱫᱚᱯᱮ ᱧᱟᱢᱟ ᱾ ᱛᱟᱦᱞᱮ ᱚᱱᱟ ᱠᱚᱨᱮ ᱫᱚ ᱡᱟᱹᱱᱤᱡ ᱟᱯᱮ ᱫᱚ ᱫᱷᱚᱨᱚᱱ ᱨᱮᱦᱚᱸ ᱦᱭᱛᱳ ᱦᱩᱲᱩ ᱠᱚ ᱫᱚᱯᱮ ᱪᱟᱥ ᱵᱟᱲᱟᱭ ᱜᱮᱭᱟ?
ᱦᱳᱭ ᱟᱫᱚ ᱫᱷᱚᱨᱚᱱ ᱨᱮᱦᱚᱸ ᱞᱮ ᱪᱟᱥ ᱜᱮᱭᱟ ᱟᱫᱚ ᱾ ᱦᱚᱸ ᱱᱝᱠᱟ ᱠᱮᱱᱮᱞ ᱨᱮᱠᱚ ᱮᱢᱟᱞᱮ ᱪᱟᱥ ᱜᱮᱭᱟ ᱦᱟᱸᱜ ᱟᱞᱮ ᱫᱚ ᱾
ᱟᱪᱪᱷᱟ ᱟᱪᱪᱷᱟ ᱦᱳᱭ ᱛᱚ ᱾
ᱟᱫᱚ ᱦᱟᱸᱜ ᱜᱚᱝᱠᱮ ᱟᱞᱮ ᱥᱮᱫ ᱫᱚ ᱞᱟᱹᱭ ᱞᱮᱠᱷᱟᱱ ᱫᱚ ᱚᱱᱠᱟ ᱫᱚ ᱦᱟᱸᱜ ᱫᱟᱜ ᱠᱚᱨᱮᱱᱟᱜ ᱵᱮᱵᱚᱥᱛᱟ ᱠᱚᱫᱚ ᱵᱟᱹᱱᱩᱜ ᱟᱠᱟᱜᱼᱟ ᱢᱟᱱᱮ ᱡᱟᱦᱟᱸ ᱞᱮᱠᱟ ᱫᱚ ᱱᱚᱜᱼᱚᱭ ᱟᱵᱮᱱ ᱵᱮᱱ ᱞᱟᱹᱭᱮᱫ ᱠᱮᱱᱮᱞ ᱫᱟᱜ ‌ ᱥᱮ ᱟᱨᱚ ᱚᱱᱠᱟᱜᱮ ᱟᱭᱢᱟ ᱡᱟᱦᱟᱸ ᱫᱚ ᱢᱤᱱᱤ ᱠᱚ ᱛᱟᱸᱦᱮᱱ ᱜᱮᱭᱟ ᱥᱮ ᱥᱮᱞᱚ ᱠᱚ ᱛᱟᱸᱦᱮᱱ ᱜᱮᱭᱟ ᱾
ᱦᱳᱭ ᱦᱳᱭ ᱾
ᱟᱭᱢᱟ ᱴᱚ- ᱴᱷᱟ ᱠᱚᱨᱮ ᱧᱮᱞᱚᱜᱚᱜ ᱜᱮᱭᱟ ᱡᱮ ᱚᱱᱠᱟ ᱠᱷᱮᱛ ᱵᱟᱹᱫᱽ ᱠᱚᱨᱮ ᱦᱚᱸ ᱢᱤᱱᱤ ᱠᱚ ᱥᱮᱞᱚ ᱠᱚ ᱛᱟᱸᱦᱮᱱ ᱛᱟᱠᱚᱣᱟ ᱾ ᱛᱟᱦᱚᱞᱮ ᱚᱱᱠᱟᱱᱟᱜ ᱵᱮᱵᱚᱥᱛᱟ ᱠᱚᱫᱚ ᱦᱟᱸᱜ ᱟᱞᱮ ᱱᱚᱛᱮ ᱫᱚ ᱵᱟᱹᱱᱩᱜ ᱠᱟᱼᱟ ᱚᱱᱟ ᱠᱷᱟᱹᱛᱤᱨ ᱟᱫᱚ ᱪᱟᱥ ᱫᱚ ᱦᱟᱸᱜ ᱟᱞᱮ ᱱᱚᱜᱼᱚᱭ ᱵᱚᱨᱥᱟ ᱨᱮᱜᱮ ᱫᱷᱚᱨᱚᱱ ᱠᱚᱨᱮ ᱫᱚ ᱦᱟᱸᱜ ᱚᱱᱠᱟ ᱪᱟᱥ ᱫᱚ ᱦᱟᱸᱜ ᱵᱟᱝ ᱦᱩᱭᱩᱜᱼᱟ ᱾
ᱟᱪᱪᱷᱟ ᱟᱫᱚ ᱜᱚᱝᱠᱮ ᱪᱟᱥ ᱥᱮ ᱡᱚᱠᱷᱚᱱ ᱨᱟᱠᱟᱵ ᱠᱟᱱᱟᱞᱤᱧ ᱞᱟᱹᱭᱮᱼᱟ - ᱤᱭᱟ. ᱥᱩᱫᱩ ᱟᱯ- ᱮᱫᱚ ᱦᱩᱲᱩ ᱜᱮᱯᱮ ᱪᱟᱥᱟ ᱥᱮ ᱟᱨᱚ ᱟᱭᱢᱟ ᱱᱚᱰᱮ ᱟᱲᱟᱜ ᱥᱟᱠᱟᱢ ᱠᱚ ᱡᱟᱦᱟᱸ ᱡᱚᱢ ᱟᱵᱚᱱ ᱚᱱᱟ ᱠᱚ? ᱯᱮ ᱪᱟᱥ ᱜᱮᱭᱟ
ᱟᱪᱪᱷᱟ ᱟᱪᱪᱷᱟ ᱦᱳᱭ ᱞᱟᱹᱭ ᱟᱞᱤᱧ ᱛᱟᱦᱚᱞᱮ ᱟᱸᱡᱚᱢ ᱵᱮᱱ ᱚᱱᱠᱟ ᱪᱟᱥ ᱵᱚᱞᱛᱮ ᱫᱚ ᱢᱮᱱ ᱞᱮᱠᱷᱟᱱ ᱫᱚ ᱡᱟᱹᱥᱛᱤ ᱧᱚᱜ ᱛᱮᱫᱚ ᱦᱩᱲᱩ ᱜᱮᱞᱮ ᱪᱟᱥᱟ ᱦᱳᱭ ᱥᱮ ᱾
ᱦᱳᱭ ᱦᱳᱭ ᱾
ᱟᱨ ᱚᱱᱟ ᱵᱟᱫ ᱠᱟᱛᱮᱫ ᱦᱚᱸ ᱦᱩᱲᱩ ᱵᱮᱜᱟᱨ ᱨᱮᱦᱚᱸ ᱚᱱᱠᱟ ᱜᱮ ᱟᱭᱢᱟ ᱜᱟᱱ ᱜᱮᱞᱮ ᱪᱟᱥ ᱟ ᱡᱟᱦᱟᱸ ᱫᱚ ᱦᱟᱸᱜ ᱦᱩᱲᱩ ᱱᱚᱜᱼᱚᱭ ᱤᱨ ᱨᱟᱠᱟ- ᱵ ᱵᱟᱲᱟ ᱠᱟᱛᱮᱫ ᱛᱩᱲᱤ ᱠᱚᱦᱚᱸ ᱞᱮ ᱪᱟᱥ ᱵᱟᱲᱟᱭ ᱜᱮᱭᱟ ᱢᱤᱫᱴᱟᱝ ᱢᱟᱨᱟᱝ ᱯᱩᱠᱷ- ᱨᱤ ᱦᱮᱸᱱᱟᱜ ᱛᱟᱞᱮᱭᱟ ᱚᱱᱟ ᱯᱩᱠᱷᱨᱤ ᱫᱟᱜ ᱛᱮᱜᱮ ᱦᱟᱸᱜ ᱛᱩᱲᱤ ᱠᱚᱫᱚ ᱞᱮ ᱪᱟᱥ ᱵᱟᱲᱟᱭ ᱜᱮᱭᱟ ᱾ ᱛᱟᱨ ᱯᱚᱨᱮ ᱟᱨ ᱥᱚᱵ- ᱡᱤ ᱠᱚᱵᱮᱱ ᱢᱮᱱ ᱞᱮᱠᱷᱟᱱ ᱥᱚᱵᱽᱡᱤ ᱠᱚ ᱢᱮᱱ ᱞᱮᱠᱷᱟᱱ ᱫᱚ ᱡᱟᱦᱟᱸ ᱞᱮᱠᱟ ᱫᱚ ᱟᱞᱩ ᱠᱚᱸᱰᱷᱟ ᱥᱮ ᱱᱚᱝᱠᱟ ᱟᱭᱢᱟ ᱜᱟᱱ ᱟᱲᱟᱜ ᱥᱟ- ᱠᱟᱢ ᱡᱟᱦᱟᱸ ᱫᱚ ᱯᱟᱞᱚᱝ ᱟᱲᱟᱜ ᱥᱮ ᱜᱟᱹᱸᱫᱷᱟᱹᱨᱤ ᱟᱲᱟᱜ ᱠᱚ ᱥᱮ ᱢᱩᱞᱟᱹ ᱠᱚ ᱜᱷᱟᱸᱝᱨᱟ ᱠᱚ ᱱᱚᱜᱼᱚ ᱱᱚᱣᱟ ᱠᱚᱦᱚᱸ ᱥᱟᱱᱟᱢ ᱞᱮᱠᱟᱱᱟᱜ ᱜᱮᱞᱮ ᱪᱟᱥᱟ ᱢᱮᱱᱠᱷᱟᱱ ᱟᱫᱚ ᱡᱟᱹᱥ- ᱛᱤ ᱫᱚ ᱵᱟᱝ ᱟᱨᱠᱤ ᱚᱲᱟᱜ ᱡᱚᱢ ᱩᱛᱩ ᱪᱟᱞᱟᱜ ᱞᱮᱠᱟ
ᱦᱳᱭ ᱦᱳᱭ ᱟᱨ ᱟᱯᱮ ᱫᱚᱯᱮ ᱞᱟᱹᱭᱟ ᱫᱟᱜ ᱢᱟ ᱦᱟᱸᱜ ᱥᱚᱴ ᱜᱮᱛᱟ ᱯᱮ ᱦᱟᱸᱜ ᱠᱟᱹᱴᱤᱡ ᱮᱸ ᱟᱱᱟᱴᱚᱜ ᱠᱟᱱᱟ ᱯᱮ ᱫᱟᱜ ᱨᱮ ᱟᱨ ᱯᱩᱠᱷᱨᱤ ᱨᱮᱱᱟᱜ ᱫᱟᱜ ᱦᱚᱸ ᱡᱩᱫᱤ ᱯᱮ ᱟᱨᱮᱡ ᱟᱡᱮᱫᱟ ᱛᱟᱦᱞᱮ ᱛᱚᱯᱩ ᱩᱢ ᱯᱷᱟᱨᱪᱟ ᱠᱚᱦᱚᱸ ᱛᱚ ᱟᱨᱚ ᱞᱟᱜᱟᱣ ᱟᱵᱚᱱ ᱜᱮᱭᱟ ᱦᱟᱸᱜ
ᱦᱳᱭ ᱦᱳᱭ ᱟᱫᱚ ᱯᱩᱠᱷᱨᱤ ᱨᱮᱱᱟᱜ ᱦᱚᱸ ᱚᱱᱠᱟ ᱫᱚ ᱫᱟᱜ ᱫᱚ ᱟᱸᱡᱮᱫ ᱫᱚ ᱵᱟᱝ ᱟᱸᱡᱮᱫᱚᱜᱼᱟ ᱢᱟᱱᱮ ᱥᱳᱞᱳ ᱟᱱᱟᱜ ᱯᱩᱠᱷᱨᱤ ᱠᱟᱱ ᱛᱟᱞᱮᱭᱟ ᱢᱟᱨᱟᱝ ᱫᱚ ᱟᱭᱢᱟ ᱜᱮ ᱢᱟᱨᱟᱝᱟ ᱛᱟᱦᱞᱮ ᱟᱫᱚ ᱥᱟᱱᱟᱢ ᱦᱚᱲ ᱫᱚ ᱵᱟᱠᱚ ᱪᱟᱥ ᱜᱮᱭᱟ ᱥᱮ ᱟᱫᱚ ᱛᱟᱞᱦᱮ ᱩᱱᱟᱹᱜ ᱴᱟ ᱫᱟᱜ ᱠᱚᱦᱚᱸ ᱵᱟᱝᱠᱚ ᱟᱨᱮᱡ ᱜᱮᱭᱟ ᱛᱟᱦᱚᱞᱮ ᱠᱤᱪᱷᱩ ᱜᱟᱱᱞ ᱞᱮ ᱪᱟᱥᱟ ᱟᱞᱮ ᱠᱤᱪᱷᱩᱜᱟᱱ
ᱟ. ᱛᱩ ᱨᱮᱱ ᱥᱟᱱᱟᱢ ᱦᱚᱲ ᱪᱟᱥ ᱞᱮᱠᱷᱟᱱ ᱢᱟ ᱢᱟᱱᱮ ᱮᱸ ᱡᱟᱦᱟᱸ ᱨᱚᱠᱚᱢ ᱞᱟᱹᱭ ᱟᱸᱡᱚᱢ ᱟᱸᱡᱚᱢ ᱠᱮᱫᱟᱞᱤᱧ ᱟᱨᱠᱤ ᱛᱟᱦᱚᱞᱮ ᱥᱟᱱᱟᱢ ᱦᱚᱲ ᱡᱩᱫᱤ ᱟᱹᱛᱩ ᱨᱮᱱ ᱠᱚ ᱪᱟᱥ ᱠᱮᱭᱟ ᱛᱟᱦᱚᱞᱮ ᱠᱷᱟᱱ ᱫᱚ ᱚᱱᱟ ᱯᱩᱠᱷᱨᱤ ᱨᱮᱱᱟᱜ ᱫᱟᱜ ᱠᱚᱦᱚᱸ
ᱦᱳᱭ ᱦᱳᱭ ᱚᱱᱟ ᱜᱮᱞᱤᱧ ᱞᱟᱹᱭᱮᱜᱼᱟ ᱛᱚᱢᱮ ᱟᱭᱢᱟ ᱪᱟᱥ ᱨᱮᱦᱚᱸ ᱛᱚ ᱦᱟᱸᱜ ᱩᱢ ᱯᱷᱟᱨᱪᱟ ᱛᱮᱦᱚᱸ ᱞᱟᱜᱟᱣ ᱵᱚᱱ ᱜᱮᱭᱟ ᱥᱮ
ᱦᱳᱭ ᱦᱳᱭ
ᱦᱚᱸ ᱟᱞᱮᱥᱮᱱ ᱦᱚᱸ ᱜᱚᱝᱠᱮ ᱚᱱᱠᱟᱜᱮ ᱟᱫᱚ ᱠᱮᱱᱮᱞ ᱢᱮᱱᱟᱜ ᱛᱟᱞᱮᱛᱮ ᱟᱫᱚ ᱟᱞᱮ ᱫᱚ ᱦᱟᱸᱜ ᱠᱟᱹᱴᱤᱡ ᱨᱤᱦᱟᱹᱭ ᱞᱮ ᱧᱟᱢ ᱟᱠᱟᱜᱼᱟ ᱠᱟᱱ ᱱᱚᱝᱠᱟ ᱥᱮᱨᱢᱟ ᱡᱟᱹᱲᱤ ᱢᱟᱛᱚ ᱱᱚᱝᱠᱟᱭ ᱡᱟᱹᱲᱤᱵᱚᱱ ᱠᱟᱱ ᱮᱸ ᱡᱟᱦᱟᱸ ᱪᱟᱥ ᱨᱮᱱᱟᱜ ᱚᱠᱛᱚ ᱢᱟ ᱯᱚᱞᱚᱢ ᱜᱚᱫᱚᱜ ᱠᱟᱱ ᱛᱟᱵᱚᱱ ᱥᱮ ᱛᱚᱞᱟ ᱠᱚ ᱦᱟᱲᱟᱢ ᱜᱚᱫᱚᱜ ᱛᱟᱵᱚᱱ ᱦᱟᱸᱜ
ᱦᱳᱭ ᱦᱳᱭ
ᱟᱨ ᱛᱟᱦᱚᱞᱮ ᱜᱚᱝᱠᱮ ᱞᱟᱹᱭ ᱮᱜ-ᱟ ᱞᱤᱧ ᱤᱭᱟᱹ ᱠᱚᱫᱚ ᱵᱮᱱ ᱡᱚᱢ ᱵᱟᱲᱟ ᱟᱠᱟᱜᱼᱟ ᱥᱮ
ᱞᱟᱹᱭ ᱵᱤᱱ ᱦᱳᱭ ᱦᱳᱭ ᱡᱚᱢ ᱵᱟᱲᱟ ᱠᱟᱜ ᱠᱚᱜᱮᱭᱟᱞᱤᱧ ᱟᱞᱮ ᱱᱚᱛᱮ ᱫᱚ ᱟᱞᱮ ᱦᱚᱸ ᱵᱤᱨ ᱫᱤᱥᱚᱢ ᱠᱟᱱ ᱜᱮᱭᱟᱞᱮ ᱜᱚᱝᱠᱮ
ᱳᱦ ᱚ ᱟᱯᱮᱫᱚ ᱛᱟᱦᱚᱞᱮ ᱚᱱᱟ ᱵᱤᱨ ᱵᱩᱨᱩ ᱨᱮᱱᱟᱜ ᱡᱟᱦᱟᱸ ᱟᱨᱠᱤ ᱟᱲᱟᱜ ᱥᱟᱢ ᱢᱟᱱᱮ ᱟᱲᱟᱜ ᱥᱟᱠᱟᱢ ᱛᱮ ᱱᱚᱜ ᱚᱱᱟ ᱥᱟᱢ ᱥᱟᱦᱟᱱ ᱠᱚ ᱦᱚᱸᱜᱼ ᱱᱟ ᱠᱚ ᱟᱯᱮ ᱫᱚ ᱟᱹᱰᱤ ᱟᱭᱢᱟ ᱟᱨᱠᱤ ᱯᱮ ᱧᱟᱢᱮᱫᱼᱟ ᱟᱨ ᱟᱞᱮ ᱫᱚ ᱦᱟᱸᱜ ᱱᱚᱜᱼᱚ ᱱᱚᱝᱠᱟ ᱪᱟᱥ ᱠᱚᱜᱮᱞᱮ ᱪᱟᱥᱮᱫᱼᱟ ᱟᱞᱮ ᱫᱚ ᱦᱟᱸᱜ ᱚᱱᱟ ᱠᱚ ᱦᱟᱸᱜ ᱫᱚ ᱦᱟᱸᱜ ᱵᱟᱞᱮ ᱧᱟᱢᱫᱟ ᱟᱞᱮ ᱫᱚ ᱚᱱᱟ ᱛᱮᱦᱟᱸᱜ ᱞᱮ ᱟᱱᱟᱴ ᱠᱟᱱᱟ ᱦᱟᱸᱜ
ᱟᱪᱪᱷᱟ ᱟᱪᱪᱷᱟ ᱵᱟᱝᱜᱮ ᱟᱞᱮ ᱫᱚ ᱦᱟᱸᱜ ᱥᱟᱦᱟᱱ ᱥᱟᱠᱟᱢ ᱥᱮ ᱱᱚᱜᱼᱚ ᱱᱚᱝᱠᱟ ᱡᱟᱦᱟᱸ ᱵᱮᱱ ᱞᱟᱹᱭ ᱠᱮᱫ ᱩᱫ ᱯᱷᱩᱴᱠᱟᱹ ᱱᱚᱜᱼᱚ ᱱᱚᱣᱟ ᱠᱚᱛᱮ ᱫᱚ ᱦᱟᱸᱜ ᱪᱮᱫ ᱛᱮᱦᱚᱸ ᱚᱵᱷᱟᱵᱽ ᱫᱚ ᱵᱟᱹᱱᱩᱜ ᱟᱠᱟᱫ ᱞᱮᱭᱟ ᱥᱮ ᱡᱟᱦᱟᱸᱵᱮᱱ ᱞᱟᱹᱭ ᱵᱤᱨ ᱡᱚ ᱵᱮᱤᱱ ᱞᱟᱹᱭ ᱡᱟᱦᱟᱸ ᱛᱮᱨᱮᱞ ᱛᱟᱨᱚᱵ ᱥᱟᱱᱟᱢ ᱜᱮᱞᱮ ᱧᱟᱢᱮᱫᱼᱟ ᱟᱫᱚ ᱱᱮᱛᱟᱨ ᱫᱚ ᱱᱚᱜᱼᱚᱭ ᱛᱚ ᱦᱳᱭ ᱱᱮᱛᱟᱨ ᱫᱚ ᱡᱟᱹᱯᱩᱫ ᱫᱤᱱ ᱥᱮ ᱱᱮᱛᱟᱨ ᱫᱚ ᱩᱫ ᱯᱷᱩᱴᱠᱟᱹ ᱨᱮᱱᱟᱜ ᱢᱤᱫᱴᱟᱱ ᱥᱤᱡᱤᱱ ᱠᱟᱱᱟ ᱛᱟᱦᱞᱮ ᱫᱚᱢᱮ ᱠᱚ ᱮᱢᱚᱱᱚᱜ ᱜᱮᱭᱟ ᱱᱚᱛᱮ ᱫᱚ ᱟᱞᱮ ᱥᱮᱫ ᱫᱚ ᱩᱫ ᱯᱩᱴᱠᱟᱹ
ᱟᱨ ᱛᱟᱦᱚᱞᱮ ᱱᱤᱛᱚᱜ ᱫᱚᱠᱚ ᱮᱛᱚᱦᱚᱵ ᱟᱠᱟᱱᱟ ᱥᱮ ᱵᱟᱝ
ᱦᱳᱭ ᱜᱚᱝᱠᱮ ᱢᱤᱫᱵᱟᱨ ᱫᱚᱠᱚ ᱮᱛᱚᱦᱚᱵ ᱵᱟᱲᱟ ᱟᱠᱟᱱ ᱜᱮᱭᱟ ᱩᱛᱩ ᱠᱚ ᱡᱚᱢ ᱵᱟᱲᱟ ᱠᱚᱫᱚ ᱦᱩᱭᱩᱜ ᱠᱟᱱ ᱜᱮᱭᱟ ᱚᱱᱠᱟ ᱦᱟᱞᱠᱟ ᱦᱟᱞᱠᱟ ᱫᱚ ᱟᱫᱚ ᱡᱟᱹᱥᱛᱤ ᱥᱟᱺᱦᱤᱡ ᱫᱚ ᱟᱹᱣᱨᱤ
ᱳᱻ ᱛᱟᱦᱮᱞᱮ ᱱᱚᱜ ᱚᱭ ᱛᱚ ᱯᱮ ᱱᱟᱹᱢᱟᱹᱭ
ᱦᱳᱭ ᱱᱟᱹᱢᱟᱹᱭ ᱫᱚᱞᱮ ᱱᱟᱹᱢᱟᱹᱭ ᱠᱟᱱ ᱜᱮᱭᱟ ᱛᱟᱦᱞᱮ ᱞᱟᱹᱭᱮᱜᱼᱟ ᱞᱤᱧ ᱟᱵᱮᱱ ᱫᱚ ᱛᱟᱦᱚᱞᱮ ᱵᱮᱱ ᱡᱚᱢ ᱵᱟᱲᱟ ᱟᱠᱟᱫ ᱠᱚᱣᱟ ᱥᱮ ᱵᱟᱝ ᱩᱫ ᱯᱩᱴᱠᱟᱹ ᱠᱚᱫᱚ ᱛᱤᱱᱟᱹᱜ ᱜᱟᱱ
ᱟᱸᱦ ᱱᱤᱛ ᱫᱷᱟᱹᱵᱤᱡ ᱫᱚᱦᱟᱸᱜ ᱟᱨ ᱞᱤᱧ ᱡᱚᱢ ᱠᱚᱣᱟ ᱯᱷᱩᱴᱠᱟᱹ ᱠᱚᱫᱚ ᱩᱫ ᱫᱚ ᱦᱟᱸᱜ ᱱᱚᱜᱼᱚᱱ ᱱᱚᱱᱛᱮ ᱟᱞᱮ ᱥᱮᱫ ᱫᱚ ᱦᱟᱸᱜ ᱚᱱᱟ ᱡᱟᱦᱟᱸ ᱵᱩᱥᱩᱵ ᱩᱫ ᱵᱚᱱ ᱢᱮᱛᱟᱜ ᱛᱚ ᱟᱨ ᱱᱚᱜᱼᱱᱟ ᱤᱭᱟᱹ ᱡᱟᱦᱟᱸ ᱟᱲᱮᱨᱮ ᱵᱩᱱᱩᱢ ᱵᱩᱱᱩᱢ ᱩᱫ ᱡᱟᱦᱟᱸ ᱠᱟᱹᱴᱤᱡ ᱦᱩᱰᱤᱧ ᱦᱩᱰᱤᱧᱟ ᱩᱫ ᱩᱫ ᱫᱚ ᱦᱟᱸᱜ ᱚᱱᱟᱠᱤᱱ ᱩᱫ ᱜᱮ ᱦᱟᱸᱜ ᱞᱤᱧ ᱡᱚᱢ ᱠᱟᱜ-ᱟ ᱟᱨ ᱯᱩᱴ ᱯᱩᱴᱠᱟᱹ ᱢᱟ ᱵᱟᱝᱜᱮ ᱯᱩᱴᱠᱟᱹ ᱫᱚ ᱦᱟᱸᱜ ᱧᱮᱞ ᱦᱚᱸ ᱦᱟᱸᱜ ᱟᱨᱮᱞᱤᱧ ᱧᱮᱞ ᱠᱚᱣᱟ ᱦᱟᱸᱜ
ᱟᱪᱪᱷᱟ ᱛᱟᱦᱚᱞᱮ ᱢᱚᱛᱟᱢ ᱩᱫ ᱠᱚᱫᱚ ᱵᱟᱵᱮᱱ ᱡᱚᱢ ᱟᱠᱟᱟᱜ-ᱟ
ᱦᱳᱭ ᱚᱱᱟ ᱢᱚᱛᱟᱢ ᱩᱫ ᱫᱚ ᱢᱤᱫ ᱵᱟᱨ ᱚᱢᱚᱱ ᱫᱚ ᱚᱢᱚᱱᱚᱜ ᱜᱮᱭᱟ ᱟᱫᱚ ᱚᱱᱟ ᱫᱚ ᱡᱷᱚᱛᱚ ᱦᱚᱲ ᱵᱟᱝᱠᱚ ᱧᱟᱢᱟ ᱪᱮᱫ ᱯᱟᱹᱦᱤᱞ ᱦᱟᱯᱲᱟᱢ ᱠᱚᱠᱚ ᱞᱟᱹᱭ ᱟᱠᱟᱫ ᱦᱟᱸᱜ
ᱦᱳᱭ ᱦᱳᱭ ᱚᱱᱟ ᱫᱚ ᱢᱟᱱᱮ ᱪᱮᱫ ᱞᱮᱠᱟ ᱞᱤᱧ ᱞᱟᱹᱭᱟ ᱧᱟᱢ ᱦᱚᱲ ᱫᱚ ᱴᱷᱤᱠ ᱜᱮ ᱩᱱᱤ ᱥᱚ ᱛᱮᱦᱚᱸᱭ ᱵᱩᱡᱟ ᱚᱸᱰᱮ ᱦᱮᱱᱟᱜ-ᱟ ᱟᱨ ᱵᱟᱝ ᱧᱟᱢ ᱦᱚᱲ ᱫᱚ ᱚᱱᱟ ᱞᱮᱵᱮᱫ ᱯᱟᱨᱚᱢ ᱨᱮᱦᱚᱸᱭ ᱵᱟᱭ ᱧᱮᱞ ᱧᱟᱢᱟ ᱱᱚᱜᱚ ᱱᱚᱝᱠᱟ ᱜᱮᱠᱚ ᱞᱟᱹᱭᱟ
ᱦᱳᱭ ᱟᱫᱚ ᱦᱮᱸ ᱱᱚᱛᱮ ᱦᱚᱸᱛᱚ ᱚᱢᱚᱱ ᱫᱚ ᱚᱢᱚᱱᱚᱜ ᱜᱮᱭᱟ ᱦᱟᱸᱜ ᱛᱟᱯᱚᱨᱮ ᱟᱫᱚ ᱱᱚᱜ ᱱᱚᱝᱠᱟ ᱡᱚᱛ ᱦᱚᱲ ᱫᱚ ᱵᱟᱵᱚᱱ ᱧᱟᱢ ᱟ ᱥᱮ ᱦᱟᱸᱜ ᱟᱨ ᱱᱚᱣᱟ ᱫᱚ ᱥᱮᱨᱢᱟ ᱨᱮ ᱦᱟᱸᱜ ᱚᱱᱠᱟᱜᱮ ᱢᱤᱫ ᱫᱷᱟᱣ ᱜᱮ ᱮᱢᱚᱱ ᱚᱢᱚᱱ ᱛᱮ ᱚᱱᱟ ᱫᱚ ᱦᱟᱸᱜ ᱦᱮᱸ ᱡᱟᱦᱟᱸᱭ ᱦᱚᱲ ᱟᱨᱠᱤ ᱡᱟᱹᱥᱛᱤ ᱧᱚᱜ ᱵᱟᱭ ᱦᱟᱞᱟᱝ ᱞᱮᱠᱷᱟᱱ ᱫᱚ ᱦᱟᱸᱜ ᱵᱟᱭ ᱦᱟᱹᱴᱤᱧᱟᱢᱟ ᱦᱟᱸᱜ
ᱵᱟᱝ ᱵᱟᱝ
ᱟᱨ ᱱᱤᱛᱚᱜ ᱢᱟ ᱵᱟᱡᱟᱨ ᱨᱮ ᱫᱚᱢᱮ ᱠᱚ ᱠᱤᱨᱤᱧ ᱡᱚᱢᱮᱜᱼᱟ ᱥᱮ
ᱦᱳᱭ ᱟᱨ ᱫᱟᱢ ᱦᱚᱸᱛᱚ ᱫᱚᱢᱮᱭᱟ ᱱᱤᱛᱳᱜ ᱫᱚ
ᱦᱳᱭ ᱚᱱᱟ ᱠᱷᱟᱹᱛᱤᱨ ᱛᱮ ᱱᱤᱛᱚᱜ ᱫᱚ ᱮ ᱱᱚᱣᱟ ᱢᱚᱛᱟᱢ ᱩᱫ ᱵᱤᱱ ᱞᱟᱹᱭ ᱠᱮᱫᱟ ᱱᱚᱣᱟ ᱫᱚ ᱦᱟᱸᱜ ᱢᱟᱱᱮ ᱦᱟᱹᱴᱤᱧ ᱫᱚ ᱵᱟᱹᱱᱩᱜ ᱠᱟᱫᱟ ᱱᱤᱛᱚᱜ ᱫᱚ ᱡᱚᱛᱚ ᱦᱚᱲᱜᱮ ᱦᱟᱸᱜ ᱠᱟᱹᱣᱰᱤ ᱟᱨᱡᱟᱣ ᱞᱟᱹᱜᱤᱫ ᱦᱟᱸᱜ ᱵᱩᱦᱩ ᱠᱚ ᱵᱚᱱ ᱪᱮᱥᱴᱟᱭᱮᱫ-ᱟ ᱥᱮ ᱟᱫᱚ ᱚᱱᱟ ᱡᱚᱢ ᱞᱟᱹᱜᱤᱫ ᱫᱚ ᱟᱡ ᱡᱟ ᱩᱰᱟᱹᱝ ᱮ ᱫᱚᱦᱚ ᱡᱚᱝ ᱱᱟ ᱦᱟᱸᱜ ᱟᱨ ᱵᱟᱫ ᱵᱟᱠᱤ ᱠᱚ ᱦᱟᱸ ᱡᱚᱛᱚ ᱵᱟᱡᱟᱨ ᱥᱱᱟᱭ ᱤᱫᱤ-ᱟ ᱦᱟᱸ
ᱦᱳᱭ ᱦᱳᱭ ᱯᱷᱩᱴᱠᱟᱹ ᱜᱮ ᱛᱟᱦᱚᱞᱮ ᱱᱤᱛᱚᱜ ᱫᱚ ᱦᱟᱸᱜ ᱟᱞᱮ ᱥᱮᱫ ᱫᱚᱢᱮ ᱠᱚ ᱪᱟᱞᱟᱜ ᱠᱟᱱᱟ ᱯᱷᱩᱴᱠᱟᱹ ᱫᱚ ᱟᱵᱮᱱ ᱫᱚ ᱞᱟᱹᱭ ᱫᱟᱵᱮᱱ ᱵᱟᱵᱮᱱ ᱡᱚᱢ ᱟᱠᱟᱫ ᱠᱚᱣᱟ ᱵᱟᱠᱷᱟᱱ ᱫᱚᱢᱮ ᱠᱚ ᱥᱤᱵᱤᱞᱟ ᱯᱷᱩᱴᱠᱟᱹ ᱫᱚ ᱟᱨᱦᱚ ᱡᱩᱫᱤ ᱯᱷᱩᱴᱠᱟᱹ ᱞᱮᱴᱚ ᱵᱮᱱ ᱡᱚᱢ ᱟ ᱥᱮ ᱩᱩᱴᱠᱟᱹ ᱞᱮᱴᱟ ᱫᱚ ᱟᱹᱰᱤ ᱢᱚᱸᱡᱽ ᱜᱮ ᱵᱩᱡᱷᱟᱹᱜ-ᱟ ᱠᱟᱹᱴᱩᱵ ᱠᱚ ᱡᱟᱞ ᱥᱟᱯᱷᱟᱭᱟ ᱵᱤᱱ
ᱦᱳᱭ ᱦᱳᱭ ᱟᱨᱩᱵ ᱠᱚᱫᱚ ᱵᱟᱭ ᱞᱟᱜ- ᱟ
ᱵᱟᱭᱜ ᱞᱟᱜ-ᱟ ᱟᱨᱩᱵ ᱠᱚ ᱫᱚ ᱟᱫᱚ ᱢᱮᱱᱠᱷᱟᱱ ᱟᱵᱮᱱ ᱫᱚᱵᱮᱱ ᱢᱮᱱᱮᱫ-ᱟ ᱵᱟᱵᱮᱱ ᱡᱚᱢ ᱟᱠᱟᱫ ᱠᱚᱣᱟ
ᱦᱳᱭ ᱦᱳᱭ ᱢᱟᱹᱱᱢᱤ ᱡᱤᱣᱚᱱᱞᱤᱤ ᱧᱟᱢ ᱠᱟᱜ-ᱟ ᱦᱟᱸᱜ ᱱᱤᱛᱳᱜ ᱫᱚᱦᱜ ᱢᱤᱫ ᱫᱣ ᱫᱚ ᱦᱟᱸᱜ ᱡᱚᱢ ᱢᱟ ᱞᱟᱜᱟᱣᱣᱟᱞᱤᱧ ᱜᱮ ᱦᱟᱸᱜ ᱫᱚ ᱦᱟᱸᱜ ᱮ ᱚᱱᱠ ᱜᱮ ᱠᱤᱨᱤᱧ ᱟᱠᱷᱨᱤᱧ ᱠᱚ ᱠᱟᱛᱮ ᱠᱚ ᱧᱟᱢᱚᱜ ᱠᱟᱱᱟ ᱦᱜ ᱠᱤᱨᱤᱧ ᱠᱟᱛᱮᱜ ᱡᱚᱢ
ᱦ ᱟ ᱱᱚᱣᱟ ᱠᱚᱫᱚ ᱥᱟᱛ ᱨᱮᱱᱟᱜ ᱡᱤᱱᱤᱥ ᱥᱮ ᱵᱚᱪᱷᱚᱨ ᱫᱤᱱ ᱨᱮᱱᱟᱜ ᱡᱤᱱᱤᱥ ᱥᱟᱨᱟᱫᱤᱱ ᱫᱚ ᱟᱨ ᱟᱲᱟᱜ ᱥᱟᱠᱟᱢ ᱞᱮᱠᱟ ᱛᱚ ᱵᱟᱵᱮᱱ ᱧᱟᱢᱮ
ᱵᱟᱵᱮᱱ ᱧᱟᱢᱟ ᱱᱩᱠᱩ ᱫᱚ ᱦᱟᱸᱜ ᱵᱟᱵᱤᱱ ᱪᱟᱥ ᱫᱟᱲᱮᱭᱟᱠᱚ ᱱᱩᱠᱩ ᱫᱚ ᱵᱤᱨ ᱵᱩᱨᱩ ᱨᱮᱜᱮ ᱠᱚ ᱧᱟᱢᱚᱜ-ᱟ
ᱛᱟᱦᱚᱞᱮ ᱜᱚᱢᱠᱮ ᱛᱟᱦᱚᱞᱮ ᱛᱮᱨᱮᱞ ᱛᱟᱨᱚᱯ ᱡᱟᱦᱟᱸ ᱫᱚ ᱵᱤᱨ ᱨᱮᱱᱟᱜ ᱡᱚ ᱵᱤᱞᱤ ᱠᱚ ᱛᱮᱨᱮᱞ ᱠᱚ ᱛᱟᱨᱚᱯ ᱥᱮ ᱥᱚᱥ ᱠᱩ ᱵᱷᱩᱰᱨᱩ ᱠᱚ ᱚᱱᱟ ᱠᱚᱫᱚ ᱛᱟᱦᱚᱞᱮ ᱪᱮᱫᱞ ᱞᱮᱠᱟ ᱟᱯᱮ ᱢᱟ ᱡᱚᱢ ᱵᱟᱲᱟᱫᱚᱯᱮᱱ ᱠᱟᱫᱟ ᱥᱮᱵᱮᱱ ᱥᱮ ᱵᱟᱝ
ᱟᱫᱚ ᱡᱚᱢ ᱫᱚ ᱦᱟᱸᱜ ᱚᱱᱟ ᱫᱚ ᱦᱟᱸᱜ ᱚᱱᱟ ᱡᱟᱦᱟᱸ ᱠᱤᱨᱤᱧ ᱛᱮ ᱧᱟᱢᱚᱜ-ᱟ ᱟᱨᱠᱤ ᱱᱚᱜ-ᱱᱟ ᱠᱚᱜᱮ ᱦᱟᱸᱜ ᱫᱚᱢᱮ ᱦᱟᱸᱜ ᱡᱚᱢ ᱵᱷᱟᱜᱟᱣ ᱫᱷᱟᱹᱵᱤᱡ ᱫᱚ ᱵᱟᱝ ᱟᱨᱠᱤ ᱚᱱᱠᱟ ᱱᱟᱹᱣᱟᱹᱭ ᱞᱮᱠᱟᱞᱤᱧ ᱡᱚᱢ ᱡᱚᱢ ᱟᱠᱟᱜ ᱠᱷᱟᱱᱡ
ᱟᱪᱪᱷᱟ ᱟᱪᱪᱷᱟ ᱛᱟᱦᱚᱞᱮ ᱚᱱᱠᱟ ᱯᱮᱲᱟ ᱠᱚ ᱯᱟᱹᱨᱵᱟᱹ ᱠᱚ ᱵᱟᱹᱱᱩᱜ ᱠᱚᱣᱟ ᱵᱤᱨ ᱫᱤᱥᱚᱢ ᱠᱚᱨᱮ
ᱦᱮᱸ ᱯᱮᱲᱟ ᱯᱟᱹᱨᱣᱟᱹ ᱫᱚ ᱦᱟᱸᱜ ᱱᱤᱛᱳ ᱫᱚ ᱦᱟᱸᱜ ᱚᱱᱠᱟ ᱞᱮᱠᱟ ᱫᱚ ᱵᱟᱹᱱᱩᱜ ᱟᱠᱟᱫ ᱠᱚᱣᱟ ᱟᱨ ᱡᱟᱦᱟᱸ ᱚᱱᱟ ᱴᱚᱴᱷᱟ ᱠᱚ ᱢᱮᱱᱟᱜ ᱫᱚ ᱢᱮᱱᱟᱜ ᱠᱚᱜᱮ ᱦᱟᱸᱜᱫᱚ ᱩᱱᱠᱩ ᱦᱚᱸ ᱠᱟᱹᱴᱤᱡ ᱠᱚ ᱥᱟᱺᱜᱤᱧ ᱧᱚᱜ ᱜᱮᱭᱟ ᱵᱤᱨ ᱥᱮ ᱵᱩᱨᱩ ᱠᱷᱚᱡ ᱫᱚ ᱦᱟᱸᱜ ᱠᱟᱹᱴᱤᱡ ᱠᱚ ᱥᱟᱺᱜᱤᱧ ᱧᱚᱜ ᱜᱮᱭᱟ ᱚᱱᱟ ᱠᱷᱟᱹᱛᱤᱨ ᱟᱜᱛᱮ ᱦᱟᱸᱜ ᱟᱠᱚ ᱜᱮ ᱱᱟᱯᱟᱭ ᱴᱷᱤᱠ ᱵᱟᱝᱠᱚ ᱧᱟᱢᱟ
ᱦᱳᱭ ᱦᱳᱭ ᱟᱨ ᱚᱠᱟᱨᱮ ᱟᱵᱮᱱ ᱫᱚ ᱮᱢᱟ ᱵᱮᱱᱟ ᱵᱟᱝ
ᱦᱳᱭ ᱦᱳᱭ ᱢᱮᱱᱟᱜ ᱫᱚ ᱢᱮᱱᱟᱜ ᱠᱚᱣᱟ ᱞᱟᱹᱭᱟᱚ ᱡᱟᱦᱟᱸ ᱞᱮᱠᱟ ᱨᱮᱦᱚᱸ ᱱᱚᱣᱟ ᱯᱮᱜᱮᱞ ᱠᱤᱞᱳᱢᱤᱴᱟᱨ ᱜᱟᱱ ᱟᱨᱠᱤ ᱪᱟᱞᱟᱜ ᱞᱟᱜᱟᱜ ᱟᱠᱚ ᱦᱟᱸᱜ ᱟᱫᱚ ᱦᱟᱸᱜ ᱵᱟᱥ ᱠᱚᱛᱮ ᱜᱮ ᱦᱟᱸᱜ ᱠᱚ
ᱯᱮ ᱜᱮᱞ ᱠᱤᱞᱳᱢᱤᱴᱟᱨ ᱢᱟᱱᱮ ᱚᱱᱟ ᱦᱚᱸᱛᱚ ᱟᱭᱢᱟ ᱥᱟᱺᱜᱤᱧ ᱥᱮ ᱥᱩᱨ ᱛᱚ ᱟᱨ ᱵᱟᱝ ᱠᱟᱱᱟ
ᱦᱚᱨ ᱫᱚ ᱵᱟᱝ ᱠᱟᱱᱟ ᱚᱱᱠᱟ ᱠᱚ ᱯᱮᱲᱟ ᱠᱚ ᱚᱱᱠᱟ ᱵᱟᱝ ᱥᱮᱱ ᱦᱩᱭ ᱠᱟᱱᱟ ᱟᱨᱠᱤ ᱯᱮᱲᱟ ᱚᱲᱟᱜ ᱟᱫᱚ ᱟᱠᱚ ᱠᱚ ᱱᱚᱝᱠᱟ ᱯᱷᱳᱱ ᱛᱮᱜᱮ ᱜᱟᱯᱟᱞᱢᱟᱨᱟᱣ ᱨᱮ ᱚᱱᱠᱟ ᱠᱚ ᱞᱟᱹᱭᱟ ᱯᱮ ᱜᱮᱞ ᱠᱤᱞᱳᱢᱤᱴᱟᱨ ᱜᱟᱱ ᱩᱱᱟᱹᱜ ᱜᱟᱱ ᱥᱟᱜᱤᱧ ᱟᱫᱚ ᱵᱟᱥ ᱠᱚᱛᱮ ᱠᱚ ᱥᱮᱱ ᱦᱮᱡ ᱟᱠᱚ ᱦᱚᱸ ᱠᱚ ᱥᱟᱠᱟᱢᱚᱜᱼᱟ ᱥᱟᱦᱟᱱ ᱫᱚ ᱦᱟᱸᱜ ᱩᱱ ᱥᱟᱺᱜᱤᱧ ᱛᱮ ᱵᱟᱥ ᱠᱚᱛᱮ ᱫᱚ ᱦᱟᱸᱜ ᱵᱟᱝ ᱠᱚ ᱟᱹᱜᱩ ᱦᱚᱪᱚᱣᱟᱵᱤᱱᱟ ᱥᱮ
ᱦᱳᱭ ᱦᱳᱭ ᱛᱟᱦᱚᱞᱮ ᱜᱚᱢᱠᱮ ᱚᱱᱟ ᱠᱚᱢᱟ ᱵᱤᱨ ᱨᱮᱱᱟᱜ ᱡᱚᱢ ᱧᱩ ᱢᱟ ᱨᱮᱱᱟᱜ ᱠᱟᱛᱷᱟ ᱢᱟ ᱪᱟᱞᱟᱣᱮᱱ ᱛᱟᱦᱚᱞᱮ ᱚᱱᱠᱟ ᱡᱟᱦᱟᱸ ᱫᱚ ᱚᱲᱟᱜ ᱠᱚᱨᱮᱱᱟᱜ ᱧᱟᱢᱚᱜ ᱠᱟᱱ ᱚᱱᱠᱟᱱᱟᱜ ᱡᱚ ᱵᱤᱞᱤ ᱠᱚ ᱡᱟᱦᱟᱸ ᱫᱚ ᱩᱞ ᱠᱟᱱᱴᱷᱟᱲ ᱥᱮ ᱥᱚᱥᱚ ᱥᱚᱥ ᱞᱤᱧ ᱞᱟᱹᱭᱮᱜᱼᱟ ᱵᱟᱨᱩ ᱵᱤᱞᱤ ᱠᱚ ᱡᱚᱡᱚ ᱠᱚ ᱱᱚᱜᱼᱚ ᱱᱚᱣᱟ ᱠᱚ ᱚ ᱠᱚᱫᱚ ᱛᱟᱦᱚᱞᱮ ᱵᱮᱱ ᱡᱚᱢ ᱵᱟᱲᱟ ᱠᱟᱜ ᱜᱮᱭᱟ ᱥᱮ ᱵᱟᱝ ᱛᱤᱱᱟᱹᱜ ᱜᱟᱱ ᱚᱠᱟ ᱠᱚ ᱪᱮᱫ ᱵᱮᱱ ᱠᱩᱥᱤᱭᱟᱜᱼᱟ
ᱦᱳᱭ ᱚᱱᱟ ᱠᱚᱫᱚ ᱦᱟᱸᱜ ᱞᱤᱧ ᱡᱚᱢ ᱠᱟᱫᱟ
ᱚᱱᱟ ᱩᱞ ᱩᱞ ᱜᱟᱱ ᱟᱴᱷᱟᱲ ᱵᱟᱹᱨᱩ ᱦᱳᱭ ᱚᱱᱟ ᱠᱚᱢᱟ ᱵᱟᱹᱨᱩ ᱥᱚᱜᱚᱭ ᱢᱟ ᱟᱹᱞᱤᱧ ᱢᱟ ᱟᱹᱰᱤ ᱡᱟᱹᱥᱛᱤ ᱜᱮᱞᱤᱧ ᱠᱩᱥᱤᱭᱟᱜᱼᱟ ᱦᱮᱸ ᱦᱮᱸ ᱟᱨ ᱵᱟᱨᱩᱫᱟ ᱨᱮᱦᱚᱸ ᱢᱮᱱᱟᱜ ᱛᱟᱞᱮ ᱜᱮᱭᱟ ᱟᱞᱮ ᱱᱚᱣᱟ ᱟᱞᱮ ᱴᱚᱞᱟᱨᱮ ᱯᱮᱭᱟ ᱯᱩᱱᱭᱟᱹ ᱫᱟᱨᱮ ᱦᱟᱸᱜ ᱢᱮᱱᱟᱜ ᱠᱟᱫ ᱜᱮᱭᱟ ᱟᱹᱰᱤ ᱥᱤᱵᱤᱞ ᱫᱚ ᱜᱚᱝᱠᱮ ᱟᱞᱮ ᱥᱮᱱᱟᱜ ᱵᱩᱨᱩ ᱫᱚ ᱦᱳᱭ ᱚᱱᱟ ᱠᱟᱹᱴᱤᱡ ᱠᱟᱹᱴᱤᱡ ᱡᱚᱜᱼᱟ ᱢᱟᱱᱮ ᱟᱹᱰᱤ ᱞᱟᱹᱴᱩ ᱫᱚ ᱵᱟᱝ ᱡᱚᱜᱼᱟ ᱟᱨ ᱠᱟᱹᱴᱤᱡ ᱠᱟᱹᱴᱤᱡ ᱡᱚᱟ ᱦᱮᱸ ᱟᱨ ᱡᱟᱦᱟᱸ ᱪᱩᱱᱤ ᱵᱟᱹᱨᱩ ᱠᱚ ᱞᱟᱹᱭᱮᱫ ᱢᱟᱱᱮ ᱠᱟᱹᱴᱤᱡ ᱟᱜ ᱟᱫᱚ ᱮᱢᱚᱱ ᱥᱚᱜᱚᱭ ᱞᱮ ᱥᱚᱜᱚᱭᱟ ᱵᱟᱨᱩ ᱮᱠᱫᱚᱢ ᱟᱹᱰᱤ ᱪᱟᱥ ᱥᱤᱵᱤᱞᱟ
ᱟᱨᱦᱚ ᱥᱩᱱᱫᱚᱨ ᱠᱚᱨᱮ ᱮᱠᱫᱚᱢ ᱵᱩᱞᱩᱝ ᱢᱟᱹᱨᱤᱪ ᱟᱛᱮᱜ ᱵᱟᱝ? ᱪᱮᱨᱦᱟ ᱥᱟᱭᱤᱡ ᱛᱟᱦᱚᱞᱮ ᱟᱫᱚ ᱡᱚᱢ ᱞᱟᱦᱟ ᱨᱮᱜᱮ ᱛᱚ ᱩᱞᱤ ᱫᱟᱜ ᱢᱟ ᱡᱚᱨᱚᱜ ᱫᱚ ᱜᱚᱢᱠᱮ ᱱᱚᱝᱠᱟ ᱨᱮᱢᱟ ᱱᱩᱱᱟᱹᱜ ᱪᱮᱨᱦᱟ ᱠᱟᱛᱮᱫ ᱡᱩᱫᱤ ᱵᱮᱱ ᱡᱚᱢᱟ ᱛᱟᱦᱚᱞᱮ ᱡᱟᱦᱟᱸ ᱨᱮ ᱦᱟᱸᱜ ᱵᱟᱹᱨᱩ ᱵᱮᱱ ᱥᱚᱜᱚᱭᱮᱜᱼᱟ ᱛᱟᱦᱚᱞᱮ ᱚᱸᱰᱮ ᱜᱮᱛᱚ ᱩᱞᱤ ᱫᱟᱜ ᱛᱮ ᱢᱟᱵᱮᱱ ᱯᱮᱨᱮᱡ ᱠᱮᱜ
ᱡᱚᱨᱚᱜ ᱜᱮᱭᱟ ᱟᱨ ᱡᱚᱨᱚ ᱠᱟᱛᱮᱜ ᱢᱟ ᱚᱱᱟ ᱢᱟᱛᱚ ᱩᱞᱤ ᱫᱟᱜ ᱢᱟᱛᱚ ᱡᱚᱡᱚ ᱡᱤᱱᱤᱥ ᱵᱚᱱ ᱧᱮᱞ ᱞᱮᱠᱷᱟᱱ
ᱧᱮᱞ ᱞᱮᱠᱷᱟᱱ ᱜᱮ ᱞᱟᱹᱭ ᱛᱮᱜᱮ ᱡᱚᱨᱚᱜᱼᱟ ᱧᱮᱞ ᱨᱮᱱᱟᱜ ᱞᱟᱹᱠᱛᱤ ᱫᱚ ᱵᱟᱹᱱᱩᱜᱼᱟ ᱦᱳᱭ ᱟᱹᱞᱤᱧᱟᱜ ᱡᱚᱨᱚᱜ ᱜᱚᱫ ᱮᱱᱟ ᱦᱟᱸᱜ ᱦᱟᱞᱠᱟ ᱠᱚᱨᱮ ᱫᱚ
ᱦᱮᱸ ᱡᱚᱨᱚᱜ ᱜᱮᱭᱟ ᱚᱱᱟ ᱢᱟ ᱡᱚᱨᱚᱜ ᱡᱤᱱᱤᱥ ᱠᱟᱱ ᱜᱮᱭᱟ ᱛᱮ ᱟᱨ ᱟᱞᱤᱧ ᱟᱞᱮ ᱢᱟᱛᱚ ᱟᱨᱚ ᱢᱮᱫ ᱥᱟᱢᱟᱝ ᱨᱮᱵᱤᱱ ᱥᱚᱜᱚᱭ ᱞᱮᱠᱷᱟᱱ ᱢᱟ ᱟᱨᱚ ᱮᱠᱫᱚᱢ ᱚᱱᱟ ᱫᱚ
ᱦᱩᱸ ᱦᱩᱸ
ᱠᱩᱲᱟ ᱜᱮᱭᱟ
ᱦᱳᱭ
ᱢᱚᱱᱮ ᱛᱮ ᱞᱟᱹᱭ ᱦᱟᱯᱮ ᱢᱚᱪᱟᱠᱚᱭ ᱟᱞᱚᱢ ᱪᱟᱬᱚᱜᱼᱟ ᱦᱟᱸᱜ ᱮᱢᱟᱢ ᱜᱮ ᱦᱩᱭᱩᱜᱼᱟ ᱟᱢ ᱞᱟᱹᱜᱤᱫ ᱜᱮ ᱵᱮᱱᱟᱣ ᱦᱩᱭᱩᱜ ᱠᱟᱱ